ᱦᱮᱞᱳ᱾
ᱦᱮᱸ ᱜᱚᱝᱠᱮ ᱨᱚᱲ ᱟᱸᱡᱚᱢᱚᱜ ᱠᱟᱱ ᱛᱟᱞᱤᱧᱟ?
ᱦᱳᱭ ᱜᱚᱝᱠᱮ᱾ ᱟᱹᱞᱤᱧᱟᱜ ᱵᱮᱱ ᱟᱡᱚᱢ ᱮᱫᱟ?
ᱦᱮᱸ ᱟᱸᱡᱚᱢᱚᱜ ᱠᱟᱱᱟ ᱱᱟᱯᱟᱭ ᱜᱮ᱾
ᱦᱚᱭ ᱜᱚᱝᱠᱮ ᱟᱵᱮᱱᱟᱜ ᱦᱚᱸ ᱱᱟᱯᱟᱭ ᱜᱮ ᱦᱟᱸᱜ ᱟᱸᱡᱚᱢᱚᱜ ᱠᱟᱱᱟ᱾ ᱟᱫᱚ ᱱᱟᱜ ᱜᱚᱝᱠᱮ ᱢᱮᱱᱫᱟ ᱡᱟᱭᱦᱳᱠ ᱜᱚᱢᱠᱮ ᱛᱟᱦᱚᱞᱮ ᱱᱟᱯᱟᱭ ᱵᱟᱲᱟᱭ ᱜᱮ ᱥᱮ ᱪᱮᱫ?
ᱦᱳᱭ ᱮᱠᱷᱚᱱ ᱫᱚ ᱱᱟᱦᱟᱜᱭ ᱦᱳᱭ ᱱᱟᱯᱟᱭ ᱵᱟᱲᱟ ᱜᱮ᱾
ᱟᱪᱪᱷᱟ ᱟᱪᱪᱷᱟ᱾ ᱦᱚᱭ ᱜᱚᱝᱠᱮ ᱛᱟᱦᱚᱞᱮ ᱚᱲᱟᱜ ᱠᱚᱨᱮ ᱜᱮ ᱥᱮ
ᱦᱮᱸ ᱱᱤᱛᱚᱜ ᱫᱚ ᱦᱚᱜᱼᱚᱭ ᱧᱤᱫᱟᱹᱣ ᱠᱟᱱᱟ ᱛᱚ ᱦᱮᱸ᱾ ᱟᱫᱚ ᱱᱤᱛᱚᱜ ᱫᱚ ᱚᱠᱟᱛᱮᱢ ᱪᱟᱞᱟ-ᱟ ᱧᱤᱫᱟᱹ ᱫᱚ ᱦᱮᱸ᱾ ᱵᱟᱝᱢᱟ ᱱᱤᱛᱚᱜ ᱫᱚ ᱡᱟᱦᱟᱱᱟᱜ ᱠᱟᱹᱢᱤ ᱠᱚ ᱢᱮᱱᱟᱜ-ᱟ ᱡᱮ ᱠᱟᱹᱢᱤᱭᱟᱢ᱾
ᱦᱳᱭ ᱦᱳᱭ᱾
ᱦᱩᱸ᱾ ᱟᱫᱚ ᱧᱤᱫᱟᱹ ᱫᱚ ᱚᱱᱟ ᱠᱟᱹᱢᱤ ᱠᱟᱛᱮ ᱵᱚᱱ ᱡᱚᱢ ᱟᱨ ᱡᱟᱹᱯᱤᱫ ᱧᱤᱫᱟᱹ ᱫᱚ᱾
ᱦᱳ ᱜᱚᱝᱠᱮ ᱮᱠᱫᱚᱢ ᱮᱠᱫᱚᱢ᱾
ᱟᱪᱪᱷᱟ᱾ ᱠᱮ ᱛᱟᱞᱦᱮ ᱚᱝᱠᱟ ᱫᱟᱠᱟ ᱠᱚᱫᱚᱯᱮ ᱡᱚᱢ ᱠᱮᱫᱟ ᱥᱮ ᱟᱹᱣᱨᱤ?
ᱵᱟᱝᱜᱮ ᱜᱚᱢᱠᱮ ᱟᱞᱮ ᱫᱚ ᱱᱟᱸᱜ ᱢᱮᱱᱫᱚ ᱱᱮᱛᱟᱨ ᱢᱟᱛᱚ ᱢᱮᱱᱫᱚ ᱵᱟᱹᱫᱽ ᱵᱟᱹᱭᱦᱟᱹᱲ ᱠᱚᱨᱮᱱᱟᱜ ᱠᱟᱹᱢᱤ ᱠᱚ ᱛᱟᱦᱮᱸᱱᱟ ᱛᱚ,
ᱦᱮᱸ ᱦᱮᱸ᱾
ᱟᱫᱚ ᱚᱱᱟ ᱪᱤᱠᱟᱹ ᱱᱟᱸᱜ ᱜᱚᱢᱠᱮ ᱢᱮᱱᱫᱚ, ᱱᱮᱛᱟᱨ ᱫᱤᱱ ᱫᱚ ᱠᱟᱹᱴᱤᱡ ᱥᱟᱱᱟᱢ ᱦᱚᱲ ᱜᱮᱛᱚ ᱠᱟᱹᱢᱤ ᱠᱚᱞᱮ ᱥᱮᱱ ᱠᱟᱛᱮᱫ ᱱᱤᱛᱚᱜ ᱫᱚ ᱦᱟᱸᱜ ᱟᱸᱜ ᱡᱚᱢᱼᱧᱩ ᱫᱚ ᱠᱟᱛᱮᱫ ᱫᱮᱨᱤᱜ ᱜᱮᱭᱟ ᱟᱨ ᱪᱮᱫ᱾
ᱦᱩᱸ ᱦᱩᱸ᱾
ᱟᱫᱚ ᱱᱟᱸᱜ ᱟᱯᱮ ᱠᱚᱜᱮ ᱚᱠᱟ ᱞᱮᱠᱟᱧ ᱡᱚᱢ ᱵᱟᱲᱟ ᱠᱮᱫᱟ ᱯᱮᱥᱮ ᱵᱟᱝ?
ᱦᱮᱸ ᱟᱞᱮ ᱠᱚᱫᱚ ᱦᱮᱸ ᱞᱟᱦᱟᱛᱮ ᱠᱟᱹᱢᱤ ᱞᱮ ᱥᱟᱹᱛ ᱠᱟᱱ ᱛᱟᱞᱮᱭᱟ᱾ ᱛᱟᱲᱟᱛᱟᱹᱲᱤ ᱜᱮ ᱟᱨᱠᱤ ᱦᱮᱸ ᱟᱞᱮ ᱦᱚᱸ ᱱᱟᱜ ᱱᱚᱭ ᱠᱷᱮᱛ ᱵᱟᱹᱫᱽᱠᱨᱮ ᱜᱮᱞᱮ ᱠᱟᱹᱢᱤ ᱵᱟᱲᱟ ᱠᱮᱜᱼᱟ᱾
ᱦᱳᱭ ᱦᱳᱭ᱾
ᱟᱫᱚ ᱱᱟᱦᱟᱸᱜ ᱚᱱᱟ ᱛᱤᱱ ᱛᱟᱲᱟᱛᱟᱲᱤ ᱡᱚᱢᱜᱮ ᱱᱟᱯᱟᱭᱚᱜᱼᱟ᱾ ᱟᱨ ᱚᱱᱟ ᱦᱚᱸ ᱚᱱᱠᱟ ᱜᱟᱯᱟ ᱥᱮᱛᱟᱜ ᱨᱮ ᱵᱮᱨᱮᱫ ᱠᱟᱛᱮᱜ ᱠᱟᱹᱢᱤ ᱠᱚ ᱪᱟᱞᱟᱜ ᱦᱩᱭᱩᱜ ᱛᱚ, ᱦᱮᱸ ᱚᱱᱟ ᱠᱷᱟᱹᱛᱤᱨ ᱛᱮ ᱟᱞᱮ ᱫᱚ ᱱᱮᱛᱟᱨ ᱫᱤᱱ ᱫᱚ ᱚᱝᱠᱟ ᱞᱚᱜᱚᱱ ᱜᱮ ᱤᱥᱤᱱ ᱠᱟᱛᱮ ᱞᱮ ᱡᱚᱢᱟ᱾ ᱦᱮᱸ ᱡᱟᱛᱮ ᱟᱨᱦᱚ ᱚᱝᱠᱟ ᱜᱟᱯᱟ ᱟᱨᱚ ᱥᱮᱛᱟᱜ ᱨᱮ ᱪᱟᱞᱟᱣ ᱛᱚ ᱞᱚᱜᱚᱱ ᱚᱝᱠᱟ ᱠᱟᱹᱢᱤ ᱫᱟᱲᱮᱭᱟᱜᱼᱟ ᱢᱟᱱᱮ ᱠᱷᱮᱛ ᱵᱟᱹᱫᱽ ᱠᱚᱨᱮ᱾
ᱦᱳᱭ ᱦᱳᱭ ᱟᱫᱚ ᱱᱟᱸᱜ ᱜᱚᱢᱠᱮ ᱢᱮᱱᱫᱚ ᱡᱟᱦᱳᱠ ᱟᱹᱰᱤ ᱰᱷᱮᱨ ᱞᱟᱝ ᱜᱟᱯᱟᱞ ᱢᱟᱨᱟᱣ ᱱᱟ ᱟᱞᱟᱝ ᱛᱟᱞᱟ ᱨᱮᱫᱚ ᱢᱮᱱᱠᱷᱟᱱ ᱜᱚᱢᱠᱮ ᱢᱤᱫᱴᱮᱱ ᱥᱟᱛᱟᱢ ᱥᱮ ᱢᱤᱫᱴᱮᱱ ᱥᱤᱞᱮᱵᱟᱥᱛᱮᱫ ᱡᱩᱫᱤ ᱞᱟᱝ ᱜᱟᱯᱟᱞᱢᱟᱨᱟᱣ ᱠᱚᱜᱼᱟ ᱜᱚᱝᱠᱮ ᱚᱱᱟ ᱫᱚ ᱟᱹᱰᱤ ᱱᱟᱯᱟᱭ ᱠᱚᱜ ᱛᱟᱞᱟᱝᱟ᱾
ᱦᱩᱸ᱾
ᱚᱻ ᱟᱫᱚ ᱢᱟ ᱜᱚᱝᱠᱮ ᱟᱵᱤᱱ ᱴᱷᱮᱱ ᱡᱩᱫᱤ ᱚᱱᱠᱟ ᱢᱮᱱᱟᱜ-ᱟ ᱱᱤᱡ ᱠᱷᱟᱱ ᱟᱵᱤᱱ ᱢᱟ ᱠᱟᱹᱴᱤᱡ ᱞᱟᱹᱭ ᱥᱚᱫᱚᱨ ᱵᱮᱱ᱾
ᱟᱪᱪᱷᱟ ᱟᱹᱞᱤᱧ ᱫᱚ ᱱᱟᱦᱟᱸᱜ ᱚᱱᱠᱟ ᱞᱮᱠᱟ ᱥᱟᱛᱟᱢ ᱫᱚ ᱩᱭᱦᱟᱹᱨ ᱵᱟᱝ ᱦᱤᱡᱩᱜ ᱠᱟᱱᱟ ᱟᱵᱮᱱ ᱜᱮ ᱞᱟᱹᱭ ᱵᱮᱱ᱾
ᱟᱪᱪᱷᱟ ᱦᱚ ᱦᱚ ᱦᱚ ᱦᱚ ᱦᱚᱸ ᱜᱚᱝᱠᱮ ᱮᱠᱫᱚᱢ ᱮᱸ ᱮᱠᱫᱚᱢ ᱱᱟᱯᱟᱭ ᱠᱟᱛᱷᱟ ᱮᱸᱜ ᱢᱮᱱ ᱫᱚ ᱵᱟᱱᱟ ᱦᱚᱲ ᱛᱮᱜᱮ ᱡᱮ ᱦᱮᱛᱩ ᱱᱤᱭᱟᱹ ᱨᱮ ᱫᱟᱣ ᱞᱟᱝ ᱦᱟᱛᱟᱣ ᱠᱟᱫᱟ ᱱᱤᱦᱟᱹᱛᱤ ᱵᱟᱱᱟ ᱦᱚᱲ ᱛᱮᱜᱮ ᱞᱟᱝ ᱪᱤᱱᱛᱟᱹ ᱵᱷᱟᱵᱽᱱᱟᱭᱟ ᱥᱮ ᱪᱮᱜ᱾
ᱦᱩᱸ ᱦᱩᱸ᱾
ᱚ ᱟᱫᱚ ᱱᱟᱦᱟᱸᱜ ᱜᱚᱝᱠᱮ ᱱᱤᱛᱚᱜ ᱥᱟᱛᱟᱢ ᱞᱮᱠᱟ ᱛᱮᱫᱚ ᱱᱟᱦᱸᱟᱜ ᱚᱱᱠᱟ ᱫᱤᱥᱟᱹ ᱦᱤᱡᱩᱜᱚᱜ ᱠᱟᱱᱟ, ᱢᱮᱱ ᱫᱚ ᱮᱸᱫ ᱟᱵᱚ ᱟᱛᱩ ᱚᱲᱟᱜ ᱨᱮᱱ
ᱦᱩᱸ ᱦᱩᱸ᱾
ᱚᱠᱚᱭ ᱦᱚᱛᱮ ᱛᱮ ᱟᱵᱩ ᱢᱮᱱ ᱫᱚ ᱚᱱᱟ ᱟᱵᱚ ᱱᱤᱭᱟᱹ ᱥᱟᱶᱛᱟ ᱥᱚᱢᱟᱡᱽ ᱨᱮ ᱟᱵᱚ ᱥᱟᱱᱟᱢ ᱦᱚᱲ ᱱᱟᱯᱟᱭ ᱱᱟᱯᱟᱭ ᱨᱮ ᱥᱮ ᱨᱟᱹᱥᱠᱟᱹ ᱨᱮᱵᱚᱱ ᱛᱮᱦᱮᱸᱱᱟ ᱚᱱᱟ ᱱᱤᱭᱟᱹ ᱜᱮ ᱡᱩᱫᱤ ᱞᱟᱝ ᱜᱟᱯᱟᱞ ᱢᱟᱨᱟᱣ ᱠᱚᱜᱼᱟ ᱟᱹᱰᱤ ᱜᱮ ᱱᱟᱯᱟᱭ ᱠᱚᱜᱼᱟ᱾
ᱦᱩᱸ ᱦᱩᱸ᱾
ᱜᱚᱝᱠᱮ᱾
ᱟᱪᱪᱷᱟ ᱱᱚᱣᱟ ᱥᱟᱛᱟᱢ ᱫᱚ ᱛᱟᱦᱚᱞᱮ ᱟᱢᱜᱮ ᱯᱩᱭᱞᱩ ᱮᱛᱚᱦᱚᱵ ᱛᱟᱞᱟᱝ ᱢᱮ ᱦᱮᱸ᱾
ᱦᱚᱭ ᱜᱚᱝᱠᱮ ᱱᱤᱦᱟᱹᱛᱤ ᱮᱠᱫᱚᱢ᱾
ᱛᱟᱯᱚᱨᱮ ᱱᱟᱸᱜ ᱠᱷᱟᱡ ᱤᱧ ᱦᱟᱸᱜ ᱟᱨᱚᱧ ᱨᱚᱲᱟ᱾
ᱟᱪᱪᱷᱟ ᱪᱷᱟ ᱪᱷᱟ ᱦᱳᱭ ᱜᱚᱝᱠᱮ ᱮᱠᱫᱚᱢ ᱟᱫᱚ ᱱᱟᱦᱟᱸᱜ ᱜᱚᱝᱠᱮ ᱱᱤᱛᱳᱜ ᱮᱸᱫ ᱢᱮᱱ ᱫᱚ ᱟᱵᱚ ᱟᱹᱛᱩ ᱫᱤᱥᱚᱢ ᱨᱮᱱᱟᱜ ᱢᱮᱱ ᱜᱟᱱᱚᱜ-ᱟ ᱜᱚᱝᱠᱮ ᱱᱤᱛᱚᱜ ᱨᱮᱫᱚ ᱵᱟᱵᱚᱱ ᱵᱮᱱᱟᱣ ᱠᱟᱫᱟ ᱛᱚ᱾
ᱦᱮᱸ᱾
ᱱᱤᱭᱟᱹ ᱠᱩ ᱱᱟᱦᱟᱸᱜ ᱢᱮᱱ ᱫᱚ ᱥᱮᱫᱟᱭ ᱦᱟᱯᱲᱟᱢ ᱨᱮᱱ ᱟᱵᱚ ᱨᱮᱱᱼᱼ ᱮᱸᱫ ᱢᱮᱱ ᱫᱚ ᱯᱩᱨᱩᱫᱷᱩᱞ ᱠᱚ ᱥᱮ, ᱦᱟᱲᱟᱢᱵᱟ ᱛᱟᱠᱚ ᱱᱩᱜ ᱩᱱᱠᱩ ᱜᱮ ᱱᱟᱦᱟᱸᱜ ᱠᱚ ᱟᱵᱚ ᱟᱛᱩ ᱫᱤᱥᱚᱢ ᱠᱚ ᱵᱮᱱᱟᱣ ᱡᱤᱛᱨᱟᱹᱣ ᱠᱟᱫ ᱛᱟᱵᱚᱱᱟ᱾ ᱟᱫᱚ ᱱᱟᱦᱟᱸᱜ ᱜᱚᱝᱠᱮ ᱚᱱᱼᱱᱟ ᱞᱮᱠᱟ ᱛᱮᱞᱤᱧ ᱢᱮᱱᱟ, ᱢᱮᱱ ᱜᱟᱱᱚᱜ-ᱟ ᱡᱮᱼᱼ ᱮᱸᱫ ᱢᱤᱫᱴᱮᱱ ᱟᱛᱩ ᱥᱮ ᱢᱤᱫᱴᱮᱱ ᱴᱚᱴᱷᱟᱼᱼ ᱵᱮᱱᱟᱣ ᱞᱟᱹᱜᱤᱫ ᱛᱮᱫᱚ ᱜᱚᱝᱠᱮ ᱦᱳᱭᱛᱚ, ᱡᱟᱦᱟᱸ ᱠᱚ ᱞᱟᱜᱟᱜ-ᱟ ᱚᱱᱟ ᱠᱚ ᱡᱤᱱᱤᱥ ᱢᱤᱫᱴᱮᱱ ᱢᱤᱫᱴᱮᱱ ᱞᱤᱧ ᱞᱟᱹᱭ ᱫᱟ᱾ ᱮᱸᱫ ᱜᱚᱝᱠᱮ ᱢᱤᱫᱴᱤᱱ ᱟᱹᱛᱩ ᱵᱮᱱᱟᱣ‌ ᱩᱸᱜᱼᱼ ᱡᱩᱫᱤ ᱵᱮᱱᱟᱣ ᱦᱩᱭᱩᱜ-ᱟ ᱥᱮ, ᱵᱮᱱᱟᱣ ᱜᱟᱱᱚᱜ-ᱟ᱾ ᱚᱱᱟ ᱠᱚᱫᱚ ᱱᱟᱦᱟᱸᱜ ᱜᱚᱝᱠᱮ, ᱢᱤᱫᱴᱮᱱ ᱢᱤᱫᱴᱮᱱ ᱫᱚ ᱦᱩᱭᱩᱜ ᱠᱟᱱᱟ ᱦᱳᱭᱛᱳᱼᱼ ᱢᱟᱹᱡᱷᱤ ᱢᱟᱯᱟᱡᱷᱤ ᱛᱚᱞ ᱠᱟᱛᱮᱜ ᱥᱮ ᱟᱵᱚᱨ ᱮᱱ ᱡᱟᱦᱟᱸ ᱛᱤᱱᱟᱹᱜ ᱮᱸᱫ ᱢᱮᱱ ᱫᱚ ᱚᱱᱠᱟ ᱯᱩᱨᱩᱫᱷᱩᱞᱼᱼ ᱮᱸᱜ ᱚᱱᱠᱟ ᱦᱚᱲ ᱠᱚ ᱛᱟᱦᱮᱱᱟ ᱟᱵᱚ ᱟᱛᱩ ᱴᱚᱞᱟ ᱨᱮ ᱢᱮᱱ ᱫᱚ ᱱᱟᱭᱠᱮ ᱢᱟᱡᱷᱤ ᱛᱟᱯᱚᱨᱮᱼᱼ ᱡᱚᱜᱽ ᱢᱟᱡᱷᱤ ᱠᱩᱰᱟᱹᱢ ᱱᱟᱭᱠᱮ ᱱᱩᱠᱩ ᱠᱚ ᱟᱛᱮᱫ ᱟᱵᱚ ᱢᱤᱫᱴᱮᱱ ᱟᱛᱤ ᱵᱩᱱ ᱛᱚᱞᱟ᱾ ᱦᱚᱜᱼᱦᱚᱜ ᱟᱫᱚ ᱱᱟᱦᱟᱸᱜ ᱜᱚᱝᱠᱮᱼᱼ ᱱᱩᱠᱩ ᱠᱚ ᱦᱟᱛᱮᱡ ᱡᱚᱠᱷᱚᱱ ᱢᱤᱫᱴᱮᱱ ᱟᱹᱛᱩ ᱟᱹᱛᱩ ᱵᱚᱱ ᱛᱚᱞ ᱮᱫᱟ ᱟᱫᱚ ᱱᱟᱦᱟᱸᱜ ᱜᱚᱝᱠᱮ ᱚᱱᱟ ᱛᱚᱞ ᱚᱠᱛᱚ ᱨᱮ ᱠᱤᱱᱛᱩ ᱟᱵᱚ ᱟᱰᱤ ᱜᱚᱴᱟᱝ ᱚᱱᱠᱟ ᱜᱮ ᱱᱤᱭᱚᱢᱼᱼ ᱠᱟᱱᱩᱱ ᱵᱚᱱ ᱵᱮᱱᱟᱣ ᱩᱛᱟᱹᱨᱮᱫᱟ᱾
ᱦᱮᱸ᱾
ᱟᱫᱚ ᱱᱟᱦᱟᱸᱜ ᱜᱚᱝᱠᱮ ᱱᱤᱛᱚᱜ ᱱᱟᱦᱟᱜ ᱨᱮ ᱱᱤᱝᱠᱟᱹ ᱧᱮᱞᱚᱜᱚᱜ ᱠᱟᱱᱟᱼᱼ ᱟᱼᱟᱰᱤ ᱵᱷᱮᱜᱟᱨ ᱵᱷᱮᱜᱟᱨ ᱴᱚᱴᱷᱟ ᱠᱚᱨᱮᱫ ᱜᱮ ᱱᱤᱝᱠᱟᱹ ᱧᱮᱞᱚᱜᱚᱜ ᱠᱟᱱᱟ ᱡᱮ ᱵᱟᱝ ᱢᱟᱼᱼ ᱮᱸᱫ ᱟᱵᱚ ᱠᱟᱹᱴᱤᱡ ᱦᱤᱥᱟᱹᱼᱥᱩᱭᱟᱹ ᱠᱚ ᱧᱮᱞᱚᱜᱚᱜ ᱠᱟᱱᱟ᱾
ᱦᱮᱸ᱾
ᱟᱵᱚ ᱥᱟᱶᱛᱟ ᱥᱚᱢᱟᱡᱽ ᱨᱮ᱾ ᱮᱸᱜ ᱢᱮᱱᱫᱚ ᱦᱳᱭᱛᱳ ᱡᱟᱦᱟᱸᱭ ᱠᱟᱹᱴᱤᱡ ᱮ ᱞᱟᱹᱴᱩ ᱧᱚᱜᱚᱜ ᱠᱟᱱᱟ, ᱠᱟᱹᱴᱤᱡ ᱨᱮᱸᱜᱮᱡ ᱧᱚᱜ ᱮ ᱛᱟᱦᱮᱸ ᱠᱟᱱᱟ ᱠᱟᱹᱴᱤᱡ ᱮ ᱞᱟᱹᱴ ᱴᱩ ᱟᱠᱟᱱᱟ ᱥᱮ ᱧᱮᱞᱚᱜ ᱧᱚᱜ ᱞᱮᱠᱟᱭ ᱠᱟᱹᱢᱤ ᱠᱟᱱᱟ᱾ ᱦᱚᱭᱛᱳ ᱡᱟᱦᱟᱸᱭ ᱠᱚᱨᱮᱱ ᱦᱚᱭᱛᱳ ᱚᱞᱯᱟᱲᱦᱟᱣ ᱜᱤᱫᱽᱨᱟᱹ ᱫᱚᱠᱚ ᱯᱟᱲᱦᱟᱜ ᱟᱡ ᱨᱮᱱ ᱫᱚ ᱦᱚᱭᱛᱚ ᱵᱟᱠᱚ ᱯᱟᱲᱦᱟᱜ ᱠᱟᱱᱟ ᱟᱫᱚ ᱱᱟᱦᱟᱜ ᱜᱚᱝᱠᱮ ᱚᱱᱱᱼᱟ ᱞᱮᱠᱟᱛᱮ ᱱᱟᱜ ᱞᱤᱧ ᱞᱟᱹᱭᱟ, ᱮ ᱱᱚᱜᱼᱚ ᱱᱚᱣᱟ ᱠᱚᱫᱚ ᱚᱠᱟ ᱞᱮᱠᱟ ᱨᱮ ᱪᱟᱵᱟᱭᱟᱵᱚᱱ, ᱵᱟᱵᱚᱱ ᱪᱟᱵᱟᱭᱟ ᱚᱱᱟ ᱱᱤᱭᱮ ᱠᱟᱹᱴᱤᱡ ᱟᱵᱮᱱ ᱢᱟ ᱠᱟᱹᱴᱤᱡ ᱨᱚᱲᱟᱜ ᱵᱮᱱ᱾
ᱟᱪᱪᱷᱟ ᱟᱹᱞᱤᱧ ᱦᱚᱸ ᱱᱚᱣᱟ ᱞᱟᱹᱭ ᱛᱮᱫᱚ ᱚᱱᱠᱟ ᱞᱮᱠᱟ ᱫᱚ ᱵᱟᱝ ᱞᱤᱧ ᱞᱟᱹᱭ ᱫᱟᱲᱮᱭᱟᱜ ᱠᱟᱱᱟ ᱦᱮᱸ,
ᱦᱳᱭ, ᱦᱳᱭ
ᱱᱚᱜᱚᱭ ᱡᱟᱦᱟᱸ ᱞᱮᱠᱟ ᱧᱮᱞᱚᱜ ᱠᱟᱱᱟ, ᱡᱟᱦᱟᱸ ᱞᱮᱠᱟ ᱠᱚᱵᱮᱱ ᱞᱟᱹᱭ ᱠᱮᱫᱟ ᱛᱚ, ᱡᱮ ᱱᱚᱜᱼᱚᱭ ᱢᱟᱸᱡᱷᱤ ᱢᱟᱯᱟᱡᱷᱤ ᱟᱛᱮ ᱦᱮᱸ, ᱛᱚᱵᱮ ᱦᱚᱜᱼᱚ ᱱᱚᱝᱠᱟ, ᱠᱟ ᱟᱞᱮ ᱫᱚ ᱱᱟᱦᱟᱜ ᱚᱱᱠᱟ ᱞᱮᱠᱟ ᱢᱟᱨᱟᱝ ᱟᱛᱳ ᱫᱚ ᱵᱟᱝ ᱠᱟᱱ ᱛᱟᱞᱮᱭᱟ ᱦᱮᱸ
ᱟᱪᱪᱷᱟ, ᱟᱪᱪᱷᱟ, ᱟᱪᱪᱷᱟ
ᱟᱨ ᱟᱞᱮ ᱫᱚ ᱦᱟᱜ ᱚᱝᱠᱟ ᱟᱛᱳ ᱠᱚ ᱦᱩᱰᱤᱧ ᱜᱮᱛᱟ ᱞᱮᱭᱟ, ᱦᱮᱸ ᱟᱨ ᱟᱞᱮ ᱫᱚ ᱱᱟᱦᱟᱜ ᱥᱩᱫᱷᱩ ᱟᱞᱮ ᱢᱚᱛᱚ ᱟᱨᱚ ᱱᱟᱦᱟᱜ ᱠᱚ ᱪᱷᱟᱹᱛᱤᱠ ᱠᱚ ᱢᱮᱱᱟᱜ ᱠᱚᱣᱟ ᱟᱨ ᱪᱮᱫ ᱦᱮᱸ ᱩᱱᱠᱩ ᱥᱟᱶ ᱛᱮᱜᱮ ᱢᱟᱱᱮ ᱢᱤᱫᱴᱟᱝ ᱟᱹᱛᱩ ᱠᱟᱱ ᱛᱟᱞᱮ ᱜᱮᱭᱟ ᱦᱮᱸ ᱚᱱᱠᱟ ᱠᱟᱛᱮᱫ ᱞᱮ ᱛᱟᱦᱮᱱᱟ ᱛᱚ ᱟᱞᱮ ᱟᱹᱛᱩ ᱨᱮᱫᱚ ᱦᱟᱸᱜ, ᱚᱱᱠᱟ ᱞᱮᱠᱟ ᱫᱚ ᱵᱟᱝ ᱢᱟᱱᱟᱣ ᱵᱟᱛᱟᱣ ᱦᱩᱭᱩᱜ ᱜᱮᱭᱟ ᱦᱮᱸ,
ᱟᱪᱪᱷᱟ, ᱟᱪᱪᱷᱟ, ᱟᱪᱪᱷᱟ
ᱥᱮ ᱡᱟᱦᱟᱱᱟᱜ ᱦᱚᱜᱼᱚᱭ ᱡᱟᱦᱟᱸ ᱞᱮᱠᱟ ᱞᱟᱹᱭ ᱜᱟᱱᱚᱜᱼᱟ ᱵᱟᱦᱟ ᱥᱚᱦᱚᱨᱟᱭ ᱦᱮᱸ,
ᱦᱳᱭ ᱜᱚᱝᱠᱮ ᱮᱠᱫᱚᱢ᱾
ᱠᱚᱦᱚᱸ ᱚᱱᱠᱟ ᱞᱮᱠᱟ ᱫᱚ ᱵᱟᱝ ᱢᱟᱱᱟᱣ ᱦᱩᱭᱩᱜᱼᱟ ᱦᱮᱸ᱾ ᱛᱚ ᱚᱱᱟ ᱞᱟᱹᱭ ᱛᱮᱫᱚ ᱤᱧ ᱫᱚ ᱱᱟᱦᱟᱜ ᱩᱱᱟᱹᱜᱴᱟ ᱵᱟᱹᱧ ᱞᱟᱹᱭ ᱠᱮᱭᱟ ᱛᱚᱵᱮ ᱟᱢ ᱴᱷᱮᱱ ᱦᱟᱸᱜ ᱦᱚᱜᱚᱭ ᱡᱟᱦᱟᱸ ᱞᱮᱠᱟᱢ ᱞᱟᱹᱭ ᱠᱮᱜᱼᱟ ᱦᱮᱸ, ᱚᱱᱟ ᱠᱚ ᱟᱸᱡᱚᱢ ᱠᱟᱛᱮᱜ ᱟᱹᱰᱤ ᱱᱟᱯᱟᱭᱤᱧ ᱵᱩᱡᱷᱟᱹᱣ ᱠᱮᱜᱼᱟ ᱦᱮᱸ, ᱡᱮ ᱢᱤᱫᱴᱟᱱ ᱟᱛᱳ ᱨᱮ ᱱᱚᱝᱠᱟ ᱦᱩᱭᱩᱜ ᱟᱥᱮ ᱱᱚᱝᱠᱟ ᱠᱚᱨᱟᱣ ᱦᱩᱭᱩᱜᱼᱟ᱾ ᱦᱮᱸ ᱥᱮ ᱱᱚᱝᱠᱟ ᱛᱟᱦᱮᱱ ᱫᱚᱨᱠᱟᱨ᱾
ᱦᱳᱭ ᱦᱳᱜ᱾
ᱦᱮᱸ ᱟᱹᱰᱤ ᱱᱟᱯᱟᱭ ᱵᱩᱡᱷᱟᱹᱣ ᱮᱱᱟ ᱚᱱᱟ ᱤᱧᱟᱹᱜ ᱦᱚᱸ ᱱᱟᱦᱟᱜ ᱞᱟᱦᱟᱛᱮ ᱵᱟᱰᱟᱭ ᱵᱟᱝ ᱛᱟᱦᱮᱸ ᱠᱟᱱᱟ ᱦᱮᱸ,
ᱟᱪᱪᱷᱟ ᱟᱪᱪᱷᱟ᱾ ᱟᱫᱚ ᱦᱟᱸᱜ ᱜᱚᱢᱠᱮ ᱮᱸᱜ ᱡᱟᱭᱦᱳᱠ ᱢᱮᱱᱫᱚ ᱜᱟᱞᱯᱟ ᱜᱟᱞ ᱢᱟᱱᱮ ᱜᱚᱞᱯᱚ ᱜᱟᱞᱢᱟᱨᱟᱣ ᱢᱚᱛᱚ ᱱᱟᱦᱟᱜ ᱱᱤᱦᱟᱹᱛᱤ ᱠᱚᱨᱟᱣ ᱞᱟᱜᱟᱣ ᱟᱞᱟᱝᱟ ᱦᱮᱸ ᱥᱮ ᱵᱟᱝ, ᱟᱵᱤᱱᱟᱜ ᱦᱚᱭᱛᱳ ᱱᱤᱭᱟᱹ ᱨᱮᱱᱟᱜ ᱠᱟᱛᱷᱟ ᱜᱮ ᱟᱨ ᱵᱟᱨ ᱯᱮ ᱜᱚᱴᱟᱝ ᱜᱟᱱ ᱠᱟᱹᱴᱤᱡ ᱤᱧ ᱞᱟᱹᱭᱫᱟ ᱟᱨ ᱤᱱᱟᱹ ᱯᱚᱨᱮ ᱦᱚᱭᱛᱳ ᱟᱞᱟᱝ ᱢᱮᱱᱫᱚ ᱵᱚᱫᱚᱞᱟᱝ,
ᱦᱮᱸ᱾
ᱟᱫᱚ ᱱᱟᱦᱟᱜ ᱜᱚᱝᱠᱮ ᱱᱤᱝᱠᱟᱹ ᱟᱹᱛᱩ ᱟᱵᱚ ᱟᱹᱛᱩ ᱴᱚᱞᱟ ᱠᱚᱨᱮ ᱱᱤᱝᱠᱟᱹ ᱧᱮᱞᱚᱜᱼᱚᱜ ᱠᱟᱱᱟ, ᱢᱮᱱᱫᱚ ᱦᱳᱭᱛᱳ ᱚᱞ ᱯᱟᱲᱦᱟᱣ ᱥᱮ ᱥᱮᱪᱮᱫ ᱥᱮᱬᱟ ᱞᱟᱹᱜᱤᱫ ᱛᱮ ᱱᱟᱦᱟᱜ ᱜᱚᱢᱠᱮ ᱮᱸᱜ ᱟᱵᱚ, ᱟᱵᱚ ᱢᱟᱱᱮ ᱱᱤᱛᱚᱜ ᱱᱟᱦᱟᱜ ᱨᱮᱱ ᱦᱚᱲ ᱵᱚᱱ ᱞᱟᱹᱭᱫᱟ ᱵᱤᱫᱽᱫᱟᱹᱜᱟᱲ ᱥᱮ ᱤᱛᱩᱱ ᱟᱥᱲᱟ ᱵᱚᱱ ᱵᱷᱮᱡᱟ ᱠᱚᱣᱟ ᱛᱚᱵᱮ ᱟᱹᱱᱤᱡ ᱢᱤᱫ ᱦᱚᱲ ᱥᱮ ᱢᱤᱫᱴᱟᱝ ᱜᱤᱫᱽᱨᱟᱹ ᱢᱮᱱ ᱫᱚ ᱚᱞ ᱯᱟᱲᱦᱟᱣ ᱮ ᱪᱮᱫ ᱫᱟ ᱦᱮᱸ ᱥᱮ ᱵᱟᱝ ᱾ ᱟᱫᱚ ᱱᱟᱦᱟᱜ ᱜᱚᱝᱠᱮ ᱮᱸᱫ ᱟᱵᱚ ᱫᱚ ᱢᱤᱫᱴᱮᱱ ᱡᱤᱱᱤᱥ ᱦᱳᱭᱛᱳ ᱵᱟᱵᱚᱱ ᱴᱷᱟᱹᱣᱠᱟᱹᱭᱮᱫᱟ ᱥᱮ ᱟᱛᱳ ᱚᱲᱟᱜ ᱨᱮᱱᱟᱜ ᱱᱤᱭᱟᱹ ᱵᱟᱝ ᱧᱮᱞᱚᱜ ᱠᱟᱱ ᱛᱟᱵᱚᱱᱟ ᱡᱚᱠᱷᱚᱱ ᱜᱮ ᱱᱟᱦᱟᱜ ᱢᱤᱫᱴᱮᱱ ᱜᱤᱫᱽᱨᱟᱹ ᱥᱮ ᱢᱤᱫᱴᱮᱱ ᱡᱚᱠᱷᱚᱱ ᱜᱮ ᱱᱟᱜ ᱢᱤᱫᱴᱮᱱ ᱜᱤᱫᱽᱨᱟᱹ ᱥᱮ ᱢᱤᱫᱴᱮᱱ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱥᱮ ᱦᱟᱹᱞᱤ ᱡᱩᱣᱟᱹᱱ ᱠᱚᱲᱟ ᱜᱤᱫᱽᱨᱟᱹ ᱠᱚ ᱡᱟᱦᱟᱸ ᱛᱤᱱᱟᱹᱜ ᱢᱮᱱᱟᱜ ᱠᱚᱣᱟ, ᱟᱫ ᱟᱵᱚ ᱠᱷᱚᱱᱟᱜ ᱜᱚᱝᱠᱮ ᱱᱤᱭᱟᱹ ᱟᱵᱚᱣᱟᱜ ᱡᱟᱦᱟᱸ ᱥᱟᱶᱛᱟ ᱥᱚᱢᱟᱡᱽ ᱨᱮ ᱟᱵᱚᱣᱟᱜ ᱞᱟᱹᱭ-ᱞᱟᱠᱪᱟᱨ, ᱥᱮ ᱫᱷᱚᱨᱚᱢ ᱠᱚᱨᱚᱢ ᱢᱮᱱᱟᱜ ᱛᱟᱵᱚᱱᱟ ᱮᱸᱜ ᱜᱚᱝᱠᱮ ᱚᱱᱟ ᱞᱮᱠᱟ ᱛᱮᱫᱚ ᱱᱟᱜ ᱞᱤᱧ ᱞᱟᱹᱭᱟ ᱡᱮ, ᱚᱱᱟ ᱠᱚ ᱦᱚᱸ ᱡᱩᱫᱤ ᱜᱚᱝᱠᱮ ᱟᱵᱚ ᱟᱛᱩ ᱨᱮ ᱡᱮᱦᱮᱛᱩ ᱟᱵᱚ ᱨᱮᱱ ᱯᱩᱨᱩᱫᱷᱩᱞ ᱠᱚ ᱢᱮᱱᱟᱜ ᱠᱚᱣᱟ ᱟᱸ ᱢᱮᱱᱫᱚ ᱤᱛᱩᱱ ᱟᱥᱲᱟ ᱞᱮᱠᱟ ᱜᱮ ᱡᱩᱫᱤ ᱟᱵᱚ ᱡᱩᱫᱤ ᱱᱚᱜ ᱱᱚᱣᱟ ᱠᱚ ᱪᱮᱫ ᱟᱵᱚᱱ ᱠᱮᱭᱟ, ᱚᱫᱚ ᱱᱤᱭᱟᱹᱛᱮ ᱧᱮᱞ ᱵᱷᱚᱨᱥᱟ ᱠᱚ ᱥᱮᱬᱟᱭ ᱫᱟ ᱛᱚ ᱦᱳᱭᱛᱳ ᱵᱟᱦᱟ, ᱠᱟᱨᱟᱢ, ᱨᱮ ᱥᱚᱦᱚᱨᱟᱭ, ᱨᱮ ᱯᱚᱨᱚᱵᱽ ᱨᱮ ᱮᱢᱟᱱ ᱛᱮᱢᱟᱱ ᱨᱮ ᱦᱳᱭᱛᱳ ᱡᱩᱫᱤ ᱩᱱᱤ ᱜᱤᱫᱽᱨᱟᱹᱭ ᱥᱮᱴᱮᱨᱚᱜ-ᱟᱭ ᱚᱸᱰᱮ ᱛᱚᱵᱮ ᱟᱹᱱᱤᱡ ᱚᱱᱟ ᱱᱤᱭᱮ ᱪᱮᱫ ᱟᱭ ᱵᱟᱠᱷᱟᱱ ᱫᱚ ᱵᱟᱭ ᱪᱮᱫ ᱫᱟᱲᱮᱭᱟᱜᱼᱟ᱾
ᱦᱮᱸ᱾
ᱟᱫᱚ ᱦᱟᱜ ᱜᱚᱝᱠᱮ ᱢᱮᱱ ᱫᱚ ᱟᱛᱳ ᱴᱚᱞᱟ ᱨᱮᱦᱚᱸ ᱚᱱᱠᱟᱜ ᱜᱮ ᱡᱩᱫᱤ ᱢᱤᱫ ᱜᱷᱚᱱᱴᱟ ᱜᱟᱱ ᱢᱤᱫᱴᱮᱱ ᱢᱤᱫᱴᱮᱱ, ᱮᱸᱜ ᱢᱮᱱ ᱫᱚ ᱮᱭ ᱨᱩ ᱛᱟᱭ ᱦᱮᱸ ᱵᱟᱦᱟ ᱨᱩ ᱛᱟᱭ ᱠᱟᱨᱟᱢ ᱨᱩ ᱛᱟᱭ ᱥᱚᱦᱚᱨᱟᱭ ᱨᱩ ᱛᱟᱭ ᱱᱤᱭᱟᱹ ᱜᱮ ᱡᱩᱫᱤ ᱟᱵᱚ ᱡᱩᱫᱤ ᱢᱤᱫ ᱫᱤᱱ ᱠᱮ ᱢᱤᱫ ᱫᱤᱱ ᱵᱷᱮᱜᱟᱨ ᱵᱷᱮᱜᱟᱨ ᱨᱩ ᱠᱟᱛᱮᱫ ᱠᱚ ᱪᱮᱫ ᱟᱵᱚᱱᱟ ᱥᱮᱠᱚ ᱥᱮᱬᱟ ᱟᱵᱚᱱᱟ᱾
ᱦᱮᱸ ᱾
ᱱᱚᱜ ᱱᱟ ᱥᱟᱱᱟᱢᱟᱜ ᱱᱤᱭᱟᱹᱜᱮ ᱜᱚᱞᱯᱚ ᱜᱟᱞᱢᱟᱨᱟᱣ ᱛᱮᱜᱮ ᱥᱟᱱᱟᱢ ᱦᱚᱲ ᱛᱟᱞᱟ ᱨᱮᱜᱮ ᱥᱮ ᱡᱟᱦᱟᱸ ᱨᱮᱵᱚᱱ ᱫᱚᱨᱵᱟᱨ ᱟᱠᱷᱲᱟ ᱨᱮ, ᱢᱟᱺᱡᱷᱤ ᱦᱚᱸ ᱢᱟᱺᱡᱷᱤ ᱢᱟᱯᱟᱡᱷᱤ ᱛᱟᱞᱟᱨᱮ ᱡᱟᱦᱟᱸ ᱨᱮᱵᱚᱱ ᱫᱚᱨᱵᱟᱨᱟ ᱚᱱᱟ ᱠᱚ ᱡᱟᱭᱜᱟ ᱠᱚᱨᱮᱜ ᱜᱮ ᱡᱩᱫᱤ ᱱᱚᱜ ᱱᱟ ᱠᱚᱠᱚ ᱥᱮᱬᱟ ᱟᱵᱚᱱ ᱠᱮ ᱛᱟᱦᱚᱞᱮ ᱱᱤᱦᱟᱹᱛᱤ ᱢᱤᱫᱴᱮᱱ ᱟᱵᱚᱣᱟᱜ ᱥᱚᱝᱥᱟᱨ, ᱥᱮ ᱥᱚᱝᱥᱟᱨ ᱞᱤᱧ ᱢᱮᱱᱫᱟ ᱟᱵᱚᱣᱟᱜ ᱱᱤᱭᱟᱹ ᱡᱟᱦᱟᱸ ᱟᱵᱚᱣᱟᱜ ᱥᱟᱶᱟᱛᱟ ᱥᱚᱢᱟᱡᱽ ᱨᱮᱱᱟᱜ ᱞᱟᱹᱭ ᱞᱟᱠᱪᱟᱨ ᱠᱚ, ᱥᱟᱱᱟᱢ ᱦᱚᱲ ᱜᱮ ᱠᱤᱪᱷᱩ ᱵᱷᱟᱜᱽ, ᱠᱤᱪᱷᱩ ᱫᱚᱵᱚᱱ ᱟᱸ ᱢᱟᱱᱮ ᱟᱸᱜᱚᱪ ᱤᱫᱤ ᱠᱮᱭᱟ
ᱟᱪᱪᱷᱟ ᱟᱫᱚ ᱱᱚᱝᱠᱟ ᱦᱮᱸ ᱞᱟᱹᱭ ᱫᱟᱹᱧ ᱱᱚᱝᱠᱟ ᱟᱞᱮ ᱱᱚᱣᱟ ᱠᱚᱨᱮ ᱫᱚ ᱚᱱᱠᱟ ᱧᱮᱞ ᱦᱩᱭ ᱠᱚ ᱦᱩᱭᱩᱜ ᱜᱮᱭᱟ ᱫᱷᱟᱨᱮ ᱯᱟᱥᱮ ᱦᱮᱸ ᱡᱟᱦᱟᱸ ᱥᱩᱨ ᱥᱩᱯᱩᱨ ᱴᱚᱞᱟ ᱠᱚ ᱢᱮᱱᱟᱜ-ᱟ, ᱚᱱᱠᱟ ᱩᱱᱠᱩ ᱫᱚ ᱱᱟᱜ ᱥᱮᱬᱟᱭ ᱜᱮᱭᱟ ᱠᱚ ᱦᱮᱸ ᱚᱱᱠᱟ ᱛᱩᱢᱫᱟᱹᱜ ᱴᱟᱢᱟᱠ ᱠᱚ ᱠᱚᱦᱚᱸ ᱦᱮᱸ ᱚᱱᱟᱠᱚ ᱠᱚ ᱥᱮᱬᱟᱭ ᱜᱮᱭᱟ ᱠᱚ ᱟᱨ ᱪᱮᱫ ᱚᱱᱠᱟ ᱢᱟᱱᱮ ᱟᱸᱡᱚᱢ ᱵᱟᱲᱟᱜ ᱛᱟᱦᱮᱸᱫ ᱜᱮᱭᱟ ᱚᱱᱠᱟ ᱱᱤᱛᱚᱜ ᱱᱟᱜ ᱱᱚᱜ-ᱚᱭ ᱟᱹᱭᱩᱵ ᱠᱟᱱᱟ ᱛᱚ ᱦᱮᱸ ᱟᱫᱚ ᱱᱤᱛᱚᱜ ᱠᱟᱹ ᱫᱟᱠᱟ ᱠᱚ ᱡᱚᱢ ᱵᱟᱲᱟ ᱠᱟᱛᱮ ᱚᱱᱟ ᱠᱚᱠᱚ ᱥᱮᱬᱟᱭᱟ ᱦᱮᱸ
ᱦᱳᱭ ᱦᱳᱭ
ᱛᱚ ᱦᱚ-ᱱᱚᱝᱠᱟ ᱥᱮᱬᱟ ᱞᱮᱠᱷᱟᱱ ᱦᱚᱸ ᱱᱟᱯᱟᱭᱚᱜᱼᱟ ᱦᱮᱸ
ᱦᱳᱭ ᱜᱚᱝᱠᱮ ᱮᱠᱫᱚᱢ ᱜᱮ ᱡᱟᱭᱦᱳᱠ ᱜᱚᱝᱠᱮ ᱟᱯᱮ ᱚᱱᱟ ᱯᱟᱦᱴᱟ ᱫᱚ ᱱᱟᱜ ᱦᱚᱭᱛᱳ ᱱᱚᱜ-ᱱᱟ ᱠᱚ ᱥᱮᱪᱮᱫ ᱨᱮᱱᱟᱜ ᱠᱟᱹᱴᱤᱡ ᱯᱮ ᱠᱩᱨᱩᱢᱩᱴᱩ ᱠᱟᱫᱟ ᱥᱮ ᱟᱛᱩ ᱴᱚᱞᱟ ᱠᱚᱨᱮ ᱦᱚᱭᱛᱳ ᱯᱩᱨᱩᱫᱷᱩᱞ ᱠᱚ ᱜᱚᱢᱠᱮ ᱛᱟᱠᱚ ᱠᱚ ᱮᱸ ᱪᱮᱫ ᱟᱠᱚ ᱠᱟᱱᱟ ᱠᱚ ᱥᱮᱠᱚ ᱥᱮᱬᱟ ᱟᱠᱚ ᱠᱟᱱᱟ
ᱦᱮᱸ
ᱜᱚᱢᱠᱮ ᱱᱚ-ᱚᱱᱟ ᱡᱤᱱᱤᱥ ᱫᱚ ᱟᱹᱰᱤ ᱱᱟᱯᱟᱭ ᱵᱚᱱ ᱠᱚᱨᱟᱣᱫᱟ ᱟᱫᱚ ᱱᱟᱜ ᱜᱚᱝᱠᱮ ᱡᱟᱦᱟᱸ ᱡᱟᱦᱟᱸ ᱴᱚᱴᱷᱟ ᱠᱚᱨᱮ ᱱᱟᱜ ᱫᱚ ᱦᱟᱸᱜ ᱧᱮᱞᱚᱜ ᱠᱟᱱᱟ ᱢᱮᱱᱫᱟ ᱢᱟᱱᱮ ᱵᱟᱠᱚ ᱥᱮᱬᱟ ᱟᱠᱚ ᱠᱟᱱᱟ ᱥᱮ ᱵᱟᱠᱚ ᱞᱟᱹᱭ ᱟᱠᱚ ᱠᱟᱱᱟ ᱟᱨᱠᱚ ᱞᱟᱹᱭᱫᱟ ᱪᱮᱫ ᱦᱚᱸ ᱵᱟᱯᱮ ᱵᱟᱲᱟᱭᱟ ᱥᱚᱝᱥᱟᱨ ᱮᱸ ᱥᱮ ᱟᱵᱚᱣᱟᱜ ᱥᱟᱶᱛᱟ ᱥᱚᱢᱟᱡᱽ ᱨᱮᱱᱟᱜ ᱡᱟᱦᱟᱸ ᱛᱤᱱᱟᱹᱜ ᱞᱟᱭᱼᱞᱟᱠᱪᱟᱨ ᱠᱚ ᱢᱮᱱᱟᱜ-ᱟ
ᱦᱮᱸ ᱦᱮᱸ
ᱟᱫᱚ ᱦᱟᱸᱜ ᱜᱚᱢᱠᱮ ᱩᱱᱤ ᱢᱤᱫ ᱚᱱᱛᱮ ᱢᱤᱫᱴᱮᱱ ᱜᱤᱫᱽᱨᱟᱹ ᱤᱛᱩ, ᱤᱛᱩᱱ ᱟᱥᱲᱟ ᱥᱮ ᱵᱤᱫᱽᱫᱟᱹᱜᱟᱲ ᱨᱮ ᱱᱩᱭ ᱫᱚ ᱮᱸ ᱜᱮᱞᱵᱟᱨ ᱵᱚᱸᱜᱟ ᱛᱟᱦᱮᱱ ᱠᱟᱱᱟᱭ ᱥᱮ ᱢᱤᱫ ᱢᱤᱫᱴᱮᱱ ᱵᱟᱨᱭᱟ ᱨᱮᱱᱟᱜ ᱟᱵᱚ ᱢᱚᱛᱚᱱᱟᱜ ᱠᱮᱞᱮᱱᱰᱟᱨ ᱦᱤᱥᱟᱹᱵ ᱛᱮ ᱫᱚ ᱱᱟᱜ ᱪᱷᱩᱴᱤ ᱢᱟ ᱵᱟᱠᱚ ᱮᱢᱟᱵᱚᱱ ᱠᱟᱱᱟ ᱟᱵᱚᱣᱟᱜ ᱯᱟᱛᱟ ᱯᱚᱨᱚᱵᱽ ᱢᱟᱛᱚ ᱟᱹᱛᱩ ᱚᱲᱟᱜ ᱨᱮᱱᱟᱜ, ᱟᱫᱚ ᱱᱟᱜ ᱜᱚᱝᱠᱮ ᱩᱱᱤ ᱫᱚ ᱪᱤᱠᱟᱹᱭ ᱴᱷᱟᱹᱣᱠᱟᱹᱭᱟ ᱚᱱᱟ ᱠᱚᱫᱚ ᱚ ᱟᱫᱚ ᱚᱱᱮ ᱚᱱᱟᱜᱮ ᱱᱚᱜ ᱚᱱᱟ ᱠᱚ ᱡᱩᱫᱤ ᱟᱵᱚ ᱡᱩᱫᱤ ᱵᱚ ᱥᱟᱱᱟᱢᱟᱜ ᱡᱩᱫᱤ ᱢᱤᱫᱴᱮᱱ ᱱᱟᱯᱟᱭ ᱥᱟᱺᱦᱤᱡ ᱡᱩᱫᱤ ᱵᱚᱱ ᱪᱮᱫ ᱱᱟᱦᱟᱜ ᱜᱤᱫᱽᱨᱟᱹ ᱡᱚᱠᱷᱚᱱ ᱦᱩᱭᱩᱜ ᱛᱚᱵᱮ ᱮᱱ ᱪᱮᱫ ᱫᱚ ᱵᱟᱠᱷᱟᱱ ᱫᱚ ᱢᱮᱱᱫᱚ ᱵᱟᱭ ᱪᱮᱫ ᱫᱟᱲᱮᱭᱟᱜ ᱠᱟᱱᱟ
ᱦᱮᱸ ᱦᱮᱸ
ᱚ ᱟᱫᱚ ᱚᱱᱱᱟ ᱜᱮ ᱢᱟᱱᱮ ᱚᱱᱟ ᱠᱚᱢ ᱩᱢᱮᱨ ᱨᱮᱜᱮ ᱡᱩᱫᱤ ᱥᱮᱬᱟᱭᱟᱭ ᱥᱮ ᱪᱮᱫᱟᱭ ᱛᱟᱦᱚᱞᱮ ᱜᱚᱢᱠᱮ ᱢᱤᱫ ᱫᱤᱱ ᱵᱟᱝ ᱢᱤᱫ ᱫᱤᱱ ᱢᱮᱱᱫᱚ ᱟᱵᱚᱣᱟᱜ ᱞᱟᱭ-ᱞᱟᱠᱪᱟᱨ ᱞᱮᱠᱟ ᱛᱮᱫᱚ ᱟᱹᱰᱤ ᱞᱟᱦᱟ ᱢᱟᱱᱮ ᱟᱹᱰᱤ ᱞᱟᱦᱟ ᱥᱮᱫ ᱵᱚᱱ ᱥᱮᱱ ᱫᱟᱲᱮᱭᱟᱜ-ᱟ
ᱱᱚᱣᱟ ᱠᱚᱫᱚ ᱧᱮᱞᱚᱜ ᱠᱟᱱᱟ ᱚᱱᱠᱟ ᱡᱚᱠᱷᱚᱱ ᱦᱩᱭᱩᱜ-ᱟ, ᱡᱟᱦᱟᱱᱟᱜ ᱡᱟᱦᱟᱸ ᱠᱚᱨᱮ ᱟᱵᱚᱣᱟᱜ ᱚᱱᱟ ᱵᱟᱦᱟ ᱠᱚ ᱥᱮ ᱠᱟᱨᱟᱢ ᱠᱚ ᱚᱱᱟ ᱠᱚᱨᱮ ᱱᱟᱦᱟᱜ ᱚᱱᱟ ᱛᱩᱢᱫᱟᱹᱜ ᱴᱟᱢᱟᱠ ᱨᱩ ᱠᱚ ᱦᱮᱸ ᱚᱱᱟ ᱠᱚᱨᱮ ᱦᱚᱸ ᱧᱮᱞᱚᱜ ᱠᱟᱱᱟ ᱱᱮᱛᱟᱨ ᱠᱚ ᱜᱤᱫᱽᱨᱟᱹ ᱫᱚ ᱚᱱᱟ ᱠᱚᱦᱚᱸ ᱵᱟᱝ ᱠᱚ ᱠᱩᱥᱤᱭᱟᱜ ᱠᱟᱱᱟ ᱦᱮᱸ ᱛᱚ ᱚᱱᱟ ᱠᱚ ᱥᱟᱰᱮ ᱟᱸᱡᱚᱢ ᱞᱮᱠᱷᱟᱱ ᱚᱱᱠᱟ ᱥᱩᱨ ᱜᱮ ᱵᱟᱝᱠᱚ ᱥᱩᱨᱩᱜᱼᱟ ᱦᱮᱸ ᱥᱮ ᱦᱚᱸᱜᱼᱚᱭ ᱡᱟᱦᱟᱸ ᱡᱟᱦᱮᱨ ᱠᱚᱨᱮ ᱰᱮᱦᱟᱸᱱᱟᱜ ᱠᱚᱵᱚᱱ ᱵᱚᱸᱜᱟ ᱵᱩᱨᱩᱭᱮᱫᱟ ᱚᱱᱟ ᱠᱚᱨᱮ ᱦᱚᱸ ᱧᱮᱞᱚᱜ ᱠᱟᱱᱟ ᱡᱮ ᱵᱟᱝᱠᱚ ᱪᱟᱞᱟᱜ ᱠᱟᱱᱟ ᱚᱱᱠᱟ ᱜᱤᱫᱽᱨᱟᱹ ᱠᱚ ᱦᱩᱰᱤᱧ ᱦᱩᱰᱤᱧ ᱜᱤᱫᱽᱨᱟᱹ ᱠᱚ, ᱦᱮᱸ ᱚᱱᱠᱟ ᱡᱚᱠᱷᱚᱱ ᱟᱞᱮ ᱠᱚ ᱦᱩᱰᱤᱧ ᱞᱮ ᱛᱟᱦᱮᱸ ᱠᱟᱱᱟ ᱛᱚᱠᱷᱚᱱ ᱫᱚ ᱱᱟᱦᱟᱜ ᱧᱮᱞ ᱵᱟᱲᱮᱫ ᱠᱟᱱ ᱟᱞᱮ ᱪᱟᱞᱟᱜ ᱠᱟᱱ ᱛᱟᱦᱮᱸ ᱞᱮ ᱚᱱᱠᱟ ᱦᱩᱰᱤᱧ ᱦᱩᱰᱤᱧ ᱜᱤᱫᱽᱨᱟᱹ ᱦᱮᱸ ᱚᱱᱟ ᱠᱚ ᱧᱮᱞ ᱢᱮᱱᱠᱷᱟᱱ ᱱᱮᱛᱟᱨ ᱫᱚ ᱦᱚᱜᱼᱚᱭ ᱧᱮᱞᱚᱜ ᱠᱟᱱᱟ ᱵᱟᱝᱠᱚ ᱥᱮᱬᱟᱭᱮᱫᱟ ᱥᱮ ᱵᱟᱝᱠᱚ ᱪᱟᱞᱟᱜ ᱠᱟᱱᱟ ᱪᱟᱞᱟᱣ ᱜᱮ ᱟᱫᱚ ᱵᱟᱢ ᱪᱟᱞᱟᱣ ᱞᱮᱱᱠᱟᱱ‌ ᱥᱮᱬᱟᱭᱟᱢ ᱪᱤᱠᱟᱹᱛᱮ ᱦᱮᱸ,
ᱦᱳ
ᱮᱸ ᱱᱤᱛᱚᱜ ᱫᱚ ᱱᱟᱦᱟᱜ ᱱᱚᱜ-ᱚᱭ ᱮᱴᱟᱜ ᱟᱜ ᱠᱚ ᱦᱮᱡ ᱟᱠᱟᱱᱟ ᱱᱚᱜ-ᱚᱭ ᱡᱟᱦᱟᱸ ᱞᱟᱹᱭ ᱜᱟᱱᱚᱜᱼᱟ ᱚᱱᱟ ᱵᱚᱠᱥ ᱢᱟᱭᱤᱠ ᱠᱚ ᱚᱱᱟ ᱠᱚ ᱛᱟᱭᱚᱢ ᱨᱮᱜᱮ ᱱᱟᱦᱟᱜ ᱡᱟᱦᱟᱸ ᱨᱮ ᱥᱟᱰᱮᱭᱟ ᱥᱮ ᱛᱤᱱᱟᱹᱜ ᱢᱟᱨᱟᱝ ᱢᱟᱨᱟᱝ ᱵᱚᱠᱥ ᱠᱚ ᱟᱹᱜᱩ ᱠᱟᱫᱟ ᱥᱮ ᱛᱤᱱᱟᱹᱜ ᱢᱟᱭᱤᱠ ᱠᱚ ᱛᱚᱞ ᱠᱟᱫᱟ,
ᱦᱚᱸ ᱦᱚᱸ ᱦᱚᱸ,
ᱛᱚ ᱦᱚᱸᱜ ᱱᱚᱣᱟ ᱠᱚ ᱧᱮᱞ ᱫᱚ ᱱᱟᱦᱟᱜ ᱟᱞᱮ ᱥᱮᱫ ᱨᱮᱱ ᱚᱱᱠᱟ ᱦᱩᱰᱤᱧ ᱦᱩᱰᱤᱧ ᱜᱤᱫᱽᱨᱟᱹ ᱧᱮᱞᱮᱜ ᱠᱚᱣᱟ ᱪᱟᱞᱟᱜ ᱜᱮᱭᱟ ᱠᱚ, ᱦᱮᱸ ᱚᱱᱠᱟ ᱡᱟᱦᱟᱱᱟᱜ ᱪᱷᱟᱛ ᱦᱟᱹᱛᱤ ᱠᱚ ᱡᱟᱦᱱᱟᱜ ᱦᱩᱭᱩᱜ ᱜᱮᱭᱟ ᱚᱱᱠᱟ ᱵᱚᱸᱜᱟ ᱵᱩᱨᱩ ᱩᱱᱠᱩ ᱟᱨ ᱪᱮᱫ ᱦᱮᱸ ᱟᱫᱚ ᱱᱟᱸᱜ ᱚᱱᱟ ᱵᱚᱠᱥ ᱠᱚ ᱟᱹᱜᱩᱭ ᱛᱮ ᱚᱱᱟ ᱠᱚ ᱱᱤᱛᱤᱧ ᱧᱮᱞ ᱠᱟᱜ ᱠᱚᱣᱟ ᱚᱱᱟ ᱥᱟᱰᱮ ᱠᱚ ᱟᱸᱡᱚᱢ ᱠᱟᱜ ᱥᱮᱠᱚ ᱫᱟᱹᱲ ᱪᱟᱞᱟᱜᱼᱟ ᱚᱸᱰᱮ ᱦᱮᱸ ᱟᱨ ᱟᱵᱚᱣᱟᱜ ᱡᱟᱦᱟᱱᱟᱜ ᱱᱚᱜᱼᱚᱭ ᱵᱟᱦᱟ ᱥᱚᱦᱨᱟᱭ ᱠᱚᱨᱮ ᱦᱚᱸᱜ-ᱚᱭ ᱛᱩᱢᱫᱟᱹᱜ ᱴᱟᱢᱟᱠ ᱠᱚ ᱟᱛᱮ ᱮᱱᱮᱡ ᱥᱮᱨᱮᱧ ᱦᱮᱸ ᱨᱟᱹᱥᱠᱟᱹ ᱦᱮᱸ ᱦᱚᱸᱜ ᱱᱚᱣᱟ ᱡᱚᱠᱷᱮᱡ ᱫᱚ ᱧᱮᱞ ᱟᱠᱚᱣᱟᱢ ᱵᱟᱝ ᱜᱮᱠᱚ ᱪᱟᱞᱟᱜᱼᱟ, ᱦᱮᱸ ᱟᱨ ᱵᱟᱝ ᱠᱚ ᱪᱟᱞᱟᱣᱮᱱ ᱠᱷᱟᱱ ᱚᱱᱟ ᱠᱚᱨᱮ ᱦᱚᱸ ᱵᱟᱢ ᱪᱟᱞᱟᱣ ᱞᱮᱱᱠᱷᱟᱱ ᱫᱚ ᱪᱤᱠᱟᱹᱛᱮᱢ ᱥᱮᱬᱟᱭᱟ ᱦᱮᱸ ᱟᱫᱚ ᱵᱚᱱ ᱞᱟᱹᱭᱟ ᱟᱵᱚᱨᱮᱱ ᱜᱤᱫᱽᱨᱟᱹ ᱠᱚᱫᱚ ᱱᱮᱛᱟᱨ ᱫᱚ ᱨᱩ ᱨᱟᱦᱟ ᱠᱚᱦᱚᱸ ᱵᱟᱝᱠᱚ ᱵᱟᱲᱟᱭᱟ ᱢᱮᱱᱠᱷᱟᱱ ᱟᱵᱚ ᱚᱱᱟ ᱠᱚ ᱢᱮᱛᱟ ᱠᱚ ᱦᱩᱭᱩᱜ ᱛᱟᱵᱚᱱᱟ ᱜᱤᱫᱽᱨᱟᱹ ᱠᱚ ᱡᱮ ᱱᱚᱣᱟ ᱫᱚ ᱟᱵᱚᱣᱟᱜ ᱥᱚᱢᱟᱡᱽ ᱨᱮᱱᱟᱜ ᱠᱟᱱᱟ᱾ ᱦᱮᱸ ᱟᱨ ᱯᱟᱞᱟᱦᱟᱛᱮᱱ ᱦᱚᱲ ᱫᱚ ᱱᱚᱝᱠᱟ ᱛᱟᱦᱮᱸ ᱠᱟᱱᱟ